ᱜᱚᱝᱠᱮ
ᱡᱚᱦᱟᱨ ᱜᱮ ᱟᱸᱡᱚᱢᱚᱜ ᱠᱟᱱᱟ ᱪᱮ?
ᱦᱳᱭ ᱜᱚᱝᱠᱮ ᱟᱸᱡᱚᱢᱚᱜ ᱠᱟᱱᱟ, ᱟᱹᱞᱤᱧᱟᱜ ᱫᱚ?
ᱟᱹᱵᱤᱱᱟᱜ ᱦᱚᱸ ᱟᱸᱡᱚᱢᱮ
ᱟᱪᱪᱷᱟ ᱟᱫᱚ ᱜᱚᱝᱠᱮ ᱪᱮᱫ ᱠᱚᱵᱤᱱ ᱪᱤᱠᱟᱹᱭᱫᱟ?
ᱟᱹᱞᱤᱧ ᱫᱚ ᱱᱤᱛᱟᱜ ᱨᱟᱥᱛᱟ ᱨᱮ ᱢᱮᱱᱟᱜ ᱞᱤᱧᱟ᱾
ᱚ ᱟᱪᱪᱷᱟ ᱟᱹᱞᱤᱧ ᱫᱚ ᱚᱲᱟᱜ ᱨᱮ ᱫᱩᱲᱩᱵ ᱠᱟᱱᱟᱞᱤᱧ᱾
ᱫᱟᱠᱟ ᱠᱚ ᱯᱟᱞᱮᱱ ᱵᱤᱱ ᱡᱚᱢ ᱵᱟᱲᱟ ᱜᱚᱫ ᱠᱮᱜ-ᱟ?
ᱵᱟᱝ ᱜᱚᱝᱠᱮ ᱫᱟᱠᱟ ᱠᱚᱫᱚ ᱟᱹᱣᱨᱤ ᱦᱟᱸᱜ ᱥᱟᱹᱛᱳᱜ-ᱟ ᱟᱫᱚ ᱜᱚᱜᱚ ᱦᱟᱸᱜ ᱤᱥᱤᱱᱮᱜᱟᱭ ᱟᱹᱣᱨᱤ᱾ ᱤᱱᱟᱹᱛᱮ ᱦᱳᱭ, ᱟᱫᱚ ᱜᱚᱝᱠᱮ ᱟᱹᱵᱤᱱ ᱫᱚ?
ᱟᱹᱞᱤᱧ ᱦᱚᱸ ᱟᱹᱣᱨᱤ ᱞᱤᱧ ᱡᱚᱢᱟ
ᱚ ᱟᱪᱪᱷᱟ ᱟᱫᱚ ᱜᱚᱝᱠᱮ ᱦᱟᱸᱜ ᱡᱚᱢ ᱠᱚᱫᱚ ᱦᱟᱸᱜ ᱛᱤᱱᱟᱹᱜ ᱫᱮᱨᱤᱜ-ᱟ ᱯᱟᱞᱮ?
ᱦᱳᱭ ᱫᱮᱨᱤ ᱧᱚᱜᱚᱜ-ᱟ ᱱᱟᱥᱮᱱᱟᱜ᱾
ᱟᱪᱪᱷᱟ ᱟᱪᱪᱷᱟ ᱟᱫᱚ ᱦᱟᱸᱜ ᱟᱫᱚ ᱤᱥᱤᱱ ᱠᱚᱫᱚ ᱥᱟᱹᱛ ᱟᱠᱟᱱ ᱜᱮᱭᱟ ᱯᱟᱞᱮ?
ᱟᱹᱣᱨᱤ ᱤᱥᱤᱱ ᱥᱳᱛᱳᱜ-ᱟ᱾
ᱚ ᱟᱫᱚ ᱦᱟᱸᱜ ᱤᱥᱤᱱᱮᱜ-ᱟ ᱠᱚ, ᱟᱫᱚ ᱦᱟᱸᱜ ᱨᱟᱥᱛᱟ ᱥᱮᱫ ᱫᱚ ᱟᱫᱚ ᱠᱟᱹᱴᱤᱡ ᱜᱟᱛᱮ ᱠᱚ ᱥᱟᱞᱟᱜ-ᱟ ᱥᱮ ᱪᱮᱫ?
ᱦᱳᱭ ᱵᱟᱨ ᱦᱚᱲ ᱢᱮᱱᱟᱜ ᱞᱤᱧᱟᱹ᱾ ᱟᱯᱮ ᱫᱚ ᱚᱲᱟᱜ ᱨᱮ ᱛᱤᱱᱟᱹᱜ ᱦᱚᱲ ᱢᱮᱱᱟᱜ ᱯᱮᱭᱟ?
ᱚᱲᱟᱜ ᱨᱮᱫᱚ ᱜᱚᱝᱠᱮ ᱟᱞᱮ ᱫᱚ ᱟᱹᱰᱤ ᱢᱟᱨᱟᱝ ᱯᱷᱮᱢᱮᱞᱤ ᱠᱟᱱ ᱜᱮᱭᱟᱞᱮ᱾ ᱟᱞᱮ ᱚᱲᱟᱜ ᱨᱮᱫᱚ ᱟᱴᱷᱨᱚ ᱡᱚᱱ ᱢᱮᱱᱟᱜ ᱠᱚᱣᱟ᱾
ᱟᱫᱚ ᱠᱟᱠᱩ ᱛᱟᱠᱚ ᱟᱨ ᱱᱚᱝᱠᱟ ᱵᱩᱱᱩ, ᱫᱟᱫᱟ, ᱫᱤᱫᱤ ᱡᱚᱛᱚ ᱥᱟᱶ ᱨᱮᱜᱮ᱾ ᱦᱳᱭ᱾ ᱟᱫᱚ ᱢᱟᱨᱟᱝ ᱯᱷᱮᱢᱮᱞᱤ ᱠᱟᱱᱟ ᱛᱚ ᱤᱱᱟᱹᱛᱮ ᱦᱟᱸᱜ ᱡᱷᱚᱛᱚ ᱥᱟᱶ ᱨᱮᱜᱮ ᱱᱤᱭᱟᱹ ᱜᱷᱟᱹᱲᱤᱡ ᱫᱚ᱾ ᱦᱮᱸ ᱟᱫᱚ ᱦᱟᱯᱮᱱ ᱫᱤᱱᱨᱮ ᱚᱠᱟᱠ ᱚᱱᱟ ᱫᱚ ᱞᱟᱹᱭ ᱵᱟᱭ ᱜᱟᱱᱚᱜ ᱠᱟᱱᱟ ᱛᱚ,
ᱢᱟᱲᱟᱝ ᱨᱮᱭᱟᱜ ᱠᱟᱛᱷᱟ ᱵᱟᱵᱚᱱ ᱞᱟᱹᱭ ᱫᱟᱨᱮᱼᱟ᱾